ᱦᱮᱸ ᱜᱚᱝᱠᱮ ᱛᱟᱨᱯᱚᱨ ᱱᱚᱭ ᱵᱟᱲᱟᱟᱭ ᱜᱮᱭᱟᱵᱤᱱ ᱛᱚ?
ᱦᱳᱭᱜ ᱟᱹᱞᱤᱧ ᱱᱟᱯᱟᱭ ᱵᱟᱲᱟ ᱜᱮ ᱢᱮᱱᱟᱜ ᱞᱤᱧᱟ᱾
ᱦᱮᱸᱛᱚ ᱦᱮᱸ ᱜᱚᱢᱠᱮᱼᱼ ᱟᱹᱞᱤᱧ ᱦᱚᱸ ᱱᱟᱯᱟᱭ ᱵᱟᱲᱟ ᱜᱮ ᱛᱟᱦᱚᱞᱮ ᱜᱚᱢᱠᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱱᱤᱛᱚᱜ᱾
ᱠᱟᱹᱢᱤ ᱵᱟᱲᱟ ᱫᱚ ᱱᱟᱦᱟᱜ ᱱᱚᱜᱼᱚᱭ ᱦᱩᱲᱩ ᱠᱚ ᱨᱚᱦᱚᱭ ᱵᱟᱲᱟᱜᱮ ᱦᱩᱭᱩᱜ ᱠᱟᱱᱟ ᱠᱟᱹᱴᱤᱡ ᱟᱲᱮᱼᱼ ᱚᱞᱟᱜ ᱵᱟᱲᱟ ᱦᱩᱭ ᱮᱱᱟ᱾
ᱞᱟᱜ ᱵᱟᱲᱟ ᱠᱟᱛᱮ ᱠᱟᱹᱴᱤᱱ ᱚᱲᱟᱜ ᱥᱮᱱ ᱦᱮᱜ ᱵᱟᱲᱟ ᱦᱩᱭ ᱟᱠᱟᱱᱟ ᱟᱨᱼᱼ ᱫᱟᱠᱟ ᱠᱚ ᱡᱚᱢ ᱠᱟᱛᱮᱜ ᱠᱟᱹᱴᱤᱡ ᱡᱤᱨᱟᱹᱣ ᱦᱩᱭ ᱟᱠᱟᱱᱟ᱾ ᱤᱧ ᱡᱤᱨᱟᱹᱣ ᱵᱟᱲᱟ ᱠᱟᱛᱮ ᱦᱟᱸᱜ ᱠᱟᱹᱴᱤᱡᱼᱼ ᱰᱟᱝᱨᱤ ᱜᱮᱥᱮᱫ ᱢᱮᱨᱚᱢ ᱠᱚᱞᱤᱧ ᱩᱱᱠᱩ ᱜᱮᱞᱤᱧ ᱟᱲᱟᱜ ᱵᱟᱲᱟ ᱠᱚᱣᱟ᱾
ᱦᱮᱸ ᱦᱮᱸᱼᱼ ᱱᱤᱛᱚᱜ ᱫᱚ ᱟᱨᱦᱚᱸ ᱦᱩᱲᱩ ᱨᱚᱦᱚᱭ ᱥᱢᱚᱭ ᱠᱟᱱᱟ ᱛᱟᱦᱮ ᱦᱩᱲᱩ ᱠᱚ ᱡᱟᱹᱥᱛᱤ ᱠᱚ ᱨᱚᱦᱚᱭ ᱫᱟ ᱠᱚᱼᱼ ᱦᱮᱸ ᱱᱤᱛᱚᱜ ᱦᱚ ᱠᱚ ᱪᱷᱩᱴᱟᱹᱣ ᱟᱠᱟᱱ ᱜᱮᱭᱟ᱾ ᱛᱟᱦᱞᱮ ᱟᱞᱮᱭᱟᱜ ᱨᱮ ᱢᱤᱫ ᱵᱟᱨᱥᱤᱧ ᱪ ᱠᱚᱠᱚ ᱪᱟᱞᱟᱜᱼᱟ
ᱢᱟ ᱠᱟᱹᱴᱤᱡ ᱴᱟᱣᱟᱨ ᱜᱟᱱᱮ ᱰᱤᱥᱴᱟᱵᱫ ᱛᱟᱵᱤᱱᱟᱭ᱾
ᱟ ᱟᱸᱡᱚᱢ
ᱦᱮᱸ ᱠᱟᱹᱴᱤᱡ ᱠᱟᱴᱟ ᱠᱟᱴᱟ ᱧᱚᱜ ᱟᱸᱡᱚᱢᱚᱜ ᱠᱟᱱᱟ᱾
ᱚᱻ
ᱦᱳᱭ ᱱᱤᱛᱚᱜ ᱵᱷᱟᱹᱞᱤᱱᱚᱜ ᱟᱸᱡᱚᱢᱚᱜ ᱠᱟᱱᱟ ᱞᱟᱹᱭᱵᱤᱱ ᱪᱮᱫᱵᱤᱱ ᱞᱟᱹᱭᱮᱼᱼ
ᱚ ᱦᱮᱸ ᱟᱫᱚᱞᱤᱧ ᱞᱟᱹᱭ ᱮᱫᱟ᱾ ᱫᱮᱥᱮ ᱜᱚᱝᱼᱠᱮ ᱱᱚᱜ ᱚᱭ ᱠᱟᱹᱢᱤ ᱠᱚ ᱪᱟᱵᱟᱣ ᱞᱮᱱᱠᱷᱟᱱ ᱱᱚᱝᱠᱟ ᱦᱩᱲᱩ ᱨᱚᱦᱚᱭ ᱠᱚ ᱟᱛᱳ ᱴᱚᱞᱟ ᱨᱮᱱᱟᱜ᱾ ᱟᱛᱚᱢ ᱵᱟᱦᱨᱮ-ᱟ ᱟᱹᱛᱩ ᱛᱮᱞᱮ ᱪᱟᱞᱟᱜᱼᱟ᱾
ᱦᱳᱭ
ᱛᱟᱦᱚᱞᱮ ᱜᱚᱝᱠᱮ ᱟᱯᱮ ᱥᱮᱫ ᱫᱚ ᱦᱮᱸ ᱮᱱᱛᱮᱫ ᱪᱮᱫᱞᱮᱠᱟ ᱢᱟᱱᱮ ᱪᱮᱫ ᱪᱮᱫ ᱠᱚ ᱪ ᱞᱮᱱᱠᱷᱟᱱ ᱥᱮᱛᱟᱜᱮ ᱟᱨᱡᱟ
ᱦᱚᱭ ᱟᱞᱮ ᱥᱮᱱ ᱠᱷᱚᱱ ᱦᱜ ᱦᱳᱭᱼᱼ ᱦᱩᱲᱩ ᱨᱚᱦᱚᱭ ᱫᱚᱜ ᱫᱚ ᱦᱮᱞᱟ ᱵᱟᱲᱟᱜ ᱛᱟᱦᱮᱱ ᱜᱮᱭᱟ ᱟᱨ ᱦᱩᱲᱩ ᱨᱚᱦᱚᱭ ᱠᱚ ᱵᱟᱝᱼᱼ ᱛᱟ ᱫᱚᱶᱟᱠᱼᱼ ᱵᱷᱟᱴᱟ ᱠᱚ ᱤᱴᱟᱹ ᱵᱷᱟᱴᱟ ᱠᱚ ᱦᱟᱱ ᱢᱮᱱᱟᱜᱼᱟ ᱚᱱᱟ ᱠᱚᱨᱮ ᱜᱮᱞᱮ ᱠᱟᱹᱢᱤ ᱵᱟᱲᱟᱭᱮᱫ ᱛᱟᱦᱮᱱᱟ᱾ ᱦᱮᱞᱟᱜ ᱛᱟᱦᱮᱱᱟᱞᱮ ᱟᱭᱢᱟ ᱠᱚᱲᱟ ᱠᱚᱜᱮ ᱟᱨ ᱚᱱᱟ ᱠᱚ ᱵᱟᱝᱼᱼ ᱛᱮᱱ ᱫᱚ ᱱᱚᱜᱼᱚᱭ ᱵᱟᱨᱦᱮ ᱠᱟᱹ ᱢᱤᱥᱚᱱ ᱫᱚ ᱢᱮᱱᱟᱜ ᱜᱮᱭᱟ᱾ ᱳᱭ ᱱᱤᱛᱚᱜ ᱵᱮᱱ ᱟᱸᱡᱚᱢ ᱧᱟᱢ ᱮᱫᱟ? ᱦᱮᱞᱳ
ᱚ ᱦᱮ ᱦᱮᱸ ᱦᱮᱸ ᱱᱤᱛᱚᱜ ᱟᱸᱡᱚᱢᱚᱜ ᱠᱟᱱᱟ ᱞᱟᱹᱭ ᱵᱮᱱ ᱢᱟ?
ᱦᱳᱭ ᱦᱳᱭ ᱦᱟᱸᱜ ᱵᱟᱦᱨᱮ ᱠᱟᱹᱢᱤ ᱥᱮᱱ ᱜᱮ ᱡᱟᱹᱞ ᱪᱟᱞᱟᱜ ᱦᱩᱭᱩᱜᱼᱟ᱾ ᱚᱲᱟᱜ ᱠᱚᱨᱮ ᱱᱟᱦᱟᱸᱜ ᱫᱚ ᱱᱟᱦᱟᱸᱜ ᱠᱟᱹᱢᱤ ᱫᱚ ᱩᱱᱟᱹᱜ ᱫᱚ ᱵᱟᱹᱱᱩᱜᱼᱟ᱾
ᱦᱮᱸ ᱦᱮᱸ ᱦᱮᱸ ᱛᱟᱯᱚᱨᱮ ᱟᱞᱮᱥᱮᱫ ᱦᱚᱸ ᱜᱚᱝᱠᱮ ᱱᱚᱝᱠᱟ ᱵᱟᱦᱨᱮ ᱠᱟᱹᱢᱤ ᱡᱩᱫᱤ ᱡᱟᱹᱥ ᱛᱤ ᱠᱚ ᱪᱟᱞᱟᱜ ᱠᱟᱱᱟ ᱱᱮᱛᱟᱨ ᱠᱚ ᱠᱚᱲᱟ ᱜᱤᱫᱽᱨᱟᱹ ᱠᱚ ᱥᱮ ᱵᱚᱲᱚ ᱦᱚᱲ ᱠᱚ ᱡᱟᱦᱟᱸ ᱠᱚ ᱦᱮᱱᱟᱜ ᱠᱚᱣᱟ ᱛᱟᱦᱞᱮ ᱟᱹᱛᱩ ᱴᱚᱞᱟ ᱨᱮᱫᱚ ᱱᱚᱝᱠᱟ ᱞᱮᱠᱟ ᱮᱸᱜ ᱠᱟᱹᱢᱤ ᱠᱟᱡᱽ ᱠᱚᱫᱚ ᱚᱱᱠᱟ ᱞᱮᱠᱟ ᱫᱚ ᱵᱟᱝ ᱧᱟᱢᱚᱜ ᱠᱟᱱᱟ᱾ ᱛᱟᱦᱚᱞᱮ ᱟᱹᱰᱤ ᱡᱟᱹᱥ ᱛᱤ ᱜᱮᱢ ᱵᱟᱭᱨᱮ ᱛᱮᱠᱚ ᱪᱟᱞᱟᱜ ᱟᱠᱚ ᱦᱮᱸ
ᱦᱮᱱ ᱟᱞᱮ ᱥᱮᱱ ᱦᱚᱸ ᱦᱟᱸᱜ ᱟᱨᱚ ᱵᱟᱦᱨᱮ ᱥᱮᱱ ᱦᱚᱸ ᱵᱟᱵᱮᱱ ᱠᱟᱹᱢᱤ ᱞᱮᱠᱷᱟᱱ ᱦᱚᱸᱜᱼᱚᱭ ᱦᱩᱲᱩ ᱨᱚᱦᱚᱭ ᱠᱚᱦᱚᱸ ᱩᱱᱟᱹᱜ ᱦᱟᱸᱜ ᱵᱟᱝ ᱦᱩᱭᱩᱜ ᱠᱟᱱᱟ ᱛᱟᱦᱚᱞᱮ ᱠᱷᱟᱱ ᱵᱟᱨᱦᱮ ᱥᱮᱱ ᱜᱮ ᱪᱟᱞᱟᱜ ᱫᱚ ᱦᱩᱭᱩᱜᱼᱟ᱾ ᱟᱨ ᱵᱟᱦᱨᱮ ᱥᱮ ᱵᱟᱵᱮᱱ ᱪᱟᱞᱟᱜ ᱞᱮᱠᱷᱟᱡ ᱯᱚᱭ ᱯᱩᱭᱥᱟᱹ ᱥᱮ ᱠᱟᱹᱣᱰᱤ ᱚᱠᱟ ᱠᱚᱨᱮ ᱵᱮᱱ ᱧᱟᱢᱟ ᱦᱟᱸᱜ
ᱦᱳᱭ ᱦᱳᱭ ᱦᱳᱭ ᱟᱨ ᱟᱵᱚᱣᱟᱜ ᱱᱚᱣᱟ ᱮᱸᱜ ᱞᱳᱠᱟᱞ ᱠᱚᱨᱮ ᱦᱚᱸ ᱡᱟᱦᱟᱸᱱᱟᱜ ᱠᱟᱹᱢᱤ ᱵᱮᱱ ᱧᱟᱢ ᱨᱮᱦᱚᱸ ᱡᱟᱦᱟᱸ ᱵᱟᱦᱨᱮ ᱨᱮ ᱡᱟᱦᱟᱸ ᱠᱚ ᱮᱢᱚᱜ ᱟᱠᱚ ᱠᱟᱹᱣᱰᱤ ᱠᱚ ᱚᱱᱟ ᱠᱚᱫᱚ ᱟᱹᱰᱤ ᱡᱟᱹᱥᱛᱤ ᱜᱤ ᱢᱟᱱᱮ ᱵᱮᱼᱵᱮᱥ ᱛᱤᱭᱟ ᱟᱨ ᱱᱚᱛᱮᱱᱟᱜ ᱫᱚ ᱦᱳᱭᱛᱚ ᱩᱱᱟᱹᱜ ᱨᱮᱴ ᱫᱚ ᱵᱟᱝ ᱠᱚ ᱮᱢᱟ ᱵᱮᱱᱟᱜ ᱛᱟᱞᱮᱭ ᱵᱟᱦᱨᱮ ᱛᱮᱜᱮ ᱚᱱᱟᱛᱮ ᱮᱸ ᱡᱟᱹᱥᱛᱤ ᱠᱚ ᱥᱮᱱᱚᱜᱼᱟ᱾
ᱦᱳᱭ ᱚᱱᱮ ᱚᱲᱟᱜ ᱚᱲᱟᱜ ᱠᱚᱨᱮᱱᱟᱜ ᱱᱚᱣᱟ ᱠᱚᱨᱮᱱᱟᱜ ᱠᱟᱹᱜ ᱠᱚᱨᱮᱱᱟᱜ ᱡᱮ ᱯᱩᱭᱥᱟᱹ ᱥᱮ ᱠᱟᱹᱣᱰᱤ ᱚᱱᱟ ᱠᱚᱫᱚ ᱱᱟᱦᱟᱸᱜ ᱠᱚᱢ ᱜᱮ ᱵᱟᱝ ᱛᱟᱦᱮᱱᱟ ᱦᱟᱸᱜ ᱟᱨ ᱚᱸᱰᱮ ᱠᱷᱟᱱ ᱫᱚ ᱱᱟᱦᱟᱸᱜ ᱛᱮᱦᱮᱱᱟ
ᱦᱮᱸ ᱛᱟᱱᱮ ᱦᱟᱸᱜ ᱟᱞᱮ ᱴᱷᱮᱱ ᱠᱷᱚᱱᱟᱜ ᱦᱚᱸ ᱟᱹᱰᱤ ᱡᱟᱹᱥᱛᱤ ᱜᱮᱠᱚ ᱥᱮᱱ ᱟᱠᱟᱱᱟ᱾ ᱮᱸ ᱛᱟᱦᱞᱮ ᱜᱚᱝᱠᱮ ᱮ ᱟᱯ ᱟᱯᱮ ᱥᱮᱫ ᱫᱚ ᱮᱸ ᱵᱤᱨ ᱵᱩᱨᱩ ᱠᱚᱫᱚ ᱦᱮᱱᱟᱜᱼᱟ ᱥᱮ ᱴᱟᱺᱰᱤ ᱫᱤᱥᱚᱢ ᱠᱟᱱ ᱜᱮᱭᱟᱯᱮ
ᱦᱳᱭ ᱟᱞᱮ ᱥᱮᱱ ᱫᱚ ᱱᱟᱦᱟᱸᱜ ᱴᱟᱺᱰᱤ ᱫᱤᱥᱚᱢ ᱠᱟᱱ ᱜᱮᱭᱟᱞᱮ ᱵᱤᱨ ᱵᱩᱨᱩ ᱠᱚᱦᱚᱸ ᱩᱱᱟᱹᱜ ᱫᱚ ᱵᱟᱹᱱᱩᱜᱼᱟ᱾
ᱦᱚᱸ ᱟᱪᱪᱷᱟ ᱟᱪᱪᱷᱟ ᱦᱮᱸ ᱛᱚ ᱦᱮᱸ ᱟᱞᱮ ᱫᱚ ᱵᱤ ᱮᱸ ᱵᱤᱨ ᱫᱤᱥᱚᱢ ᱠᱟᱱᱟᱞᱮ ᱛᱟᱞᱦᱮ ᱮᱸ ᱱᱤᱛᱚᱜ ᱫᱚ ᱟᱹᱰᱤ ᱡᱟᱹᱥᱛᱤ ᱱᱚᱝᱠᱟ ᱩᱫ ᱯᱩᱴᱠᱟᱹ ᱠᱚ ᱦᱩᱭᱩᱜ ᱠᱟᱱᱟ ᱛᱟᱞᱦᱮ ᱫᱤᱱᱟᱹᱢ ᱞᱮᱠᱟ ᱜᱮᱞᱮ ᱚᱸ ᱩᱛᱩᱭᱮᱫᱟ ᱦᱮᱸ ᱛᱟᱦᱞᱮ ᱜᱚᱝᱠᱮ ᱟᱯᱮ ᱥᱮᱫ ᱫᱚ ᱩᱫ ᱯᱩᱴᱠᱟᱹ ᱠᱚᱫᱚ ᱠᱚ ᱧᱟᱢᱚᱜ ᱜᱮᱭᱟ ᱥᱮ ᱵᱟᱝ ᱛᱟᱞᱮ
ᱦᱳᱭ ᱯᱩᱴᱠᱟᱹ ᱠᱚᱫᱚ ᱠᱷᱟᱡ ᱠᱚ ᱧᱟᱢᱚᱜ ᱛᱟᱦᱮᱱ ᱜᱮᱭᱟ ᱯᱩᱴᱠᱟᱹ ᱠᱚᱫᱚ ᱱᱟᱦᱟᱸᱜ ᱩᱱᱟᱹᱜ ᱵᱟᱝ ᱧᱟᱢᱚᱜᱱᱟ ᱩᱫ ᱠᱚᱜᱤ ᱧᱟᱢᱚᱜ ᱛᱟᱦᱮᱱᱟ᱾
ᱦᱮᱸ ᱦᱩᱸ ᱛᱟᱯᱚᱨᱮ ᱦᱮᱸ ᱱᱤᱭᱟᱹ ᱥᱩᱢᱚᱭ ᱫᱚ ᱦᱳᱭ ᱟᱞᱮ ᱦᱚᱸ ᱯᱩᱴᱠᱟᱹ ᱠᱚᱫᱚ ᱦᱟᱯᱮ ᱟᱹᱣᱨᱤ ᱞᱮ ᱧᱟᱢ ᱠᱚᱣᱟ ᱟᱹᱰᱤ ᱦᱚᱲ ᱜᱮᱠᱚ ᱧᱟᱢ ᱵᱟᱲᱟ ᱠᱮᱜ ᱠᱚᱣᱟ ᱟᱨ ᱯᱩᱴᱠᱟᱹ ᱠᱚᱫ ᱫᱚ ᱚᱛ ᱵᱷᱤᱛ ᱨᱮᱠᱚ ᱛᱟᱦᱮᱱᱟ ᱛᱚ ᱟᱹᱰᱤ ᱡᱳᱨᱜᱮ ᱯᱟᱸᱡᱟ ᱠᱚ ᱦᱩᱭᱩᱜᱼᱟ ᱦᱮᱸ ᱠᱷᱟᱱ ᱫᱚ ᱩᱝᱠᱩ ᱫᱚ ᱡᱚᱛᱚ ᱦᱚᱲᱟᱜ ᱢᱮᱫ ᱨᱮᱫᱚ ᱵᱟᱝᱠᱚ ᱧᱮ ᱮᱸ ᱵᱟᱠᱚ ᱞᱟᱜᱟᱜᱼᱟ᱾
ᱦᱳᱭ ᱚᱝᱠᱟ ᱜᱮ ᱱᱟᱦᱟᱸᱜ ᱦᱳᱭ ᱵᱩᱥᱩᱵ ᱠᱚ ᱥᱮ ᱥᱮᱭᱟᱣ ᱠᱟᱱᱟ ᱫᱟᱜ ᱵᱟᱲᱟᱣ ᱠᱟᱫᱟᱭ ᱛᱟᱞᱦᱮ ᱚᱱᱟ ᱠᱚᱨᱮᱱᱟᱜ ᱩᱫ ᱠᱚᱜᱤ ᱦᱟᱸᱜ ᱟᱹᱜᱩ ᱦᱩᱭᱩᱜ ᱠᱟᱱᱟ ᱚᱱᱟ ᱠᱚᱜᱤᱱ ᱦᱟᱸᱜ ᱦᱩᱛᱩ ᱠᱚᱫᱚ ᱡᱚᱢ ᱦᱩᱭᱩᱜ ᱠᱟᱱᱟ ᱥᱮᱱ ᱵᱷᱟᱹᱡᱤ ᱠᱟᱛᱮᱜ
ᱦᱩᱸ ᱦᱩᱸ ᱮᱸ ᱛᱟᱯᱚᱨᱮ ᱜᱚᱝᱠᱮ ᱟᱞᱮ ᱴᱷᱮᱱ ᱦᱚᱸ ᱞᱟᱦᱟ ᱛᱮᱫᱚ ᱵᱷᱟᱞᱮ ᱜᱮ ᱵᱩᱥᱩᱵ ᱩᱫ ᱠᱚ ᱦᱩᱭᱩᱜ ᱠᱟᱱ ᱛᱟᱦᱮᱱᱟ ᱞᱟᱦᱟ ᱛᱮᱫᱚ ᱮᱸ ᱱᱚᱝᱠᱟ ᱵᱩᱥᱩᱵ ᱪᱟᱞ ᱜᱮ ᱛᱟᱦᱮᱸᱜ ᱠᱟᱱᱟ ᱚᱲᱟᱜ ᱨᱮ ᱟᱸ ᱚᱸᱰᱮ ᱦᱚᱸ ᱦᱩᱭᱩᱜ ᱠᱟᱱ ᱛᱟᱦᱮᱸ ᱥᱮ ᱵᱩᱥᱩᱯ ᱯᱟᱲᱚᱭ ᱠᱚᱨᱮᱜ ᱮᱸ ᱵᱩᱥᱩᱵ ᱠᱚ ᱚᱫᱟ ᱠᱚ ᱛᱟᱦᱮᱸ ᱞᱮᱱ ᱠᱷᱟᱱ ᱥᱮᱭᱟ ᱞᱮᱱ ᱠᱷᱟᱱ ᱚᱸᱰᱮ ᱠᱷᱚᱱ ᱦᱚᱸ ᱦᱩᱭᱩᱜ ᱠᱟᱱᱛᱮ ᱟᱨ ᱱᱮᱛᱟᱨ ᱫᱚ ᱜᱚᱝᱠᱮ ᱱᱚᱜᱼᱚᱭ ᱡᱟᱦᱟᱸ ᱦᱚᱯᱟᱨ ᱜᱟᱹᱰᱤ ᱠᱚ ᱩᱸᱰᱩᱸᱜ ᱟᱠᱟᱱᱟ ᱛᱟᱞᱦᱮ ᱵᱩᱥᱩᱵ ᱠᱚᱦᱚᱸ ᱦᱟᱸᱰᱮ ᱠᱷᱮᱛ ᱨᱮᱜᱮ ᱫᱟᱞ ᱦᱚᱪᱚ ᱦᱩᱭᱩᱜ ᱠᱟᱱᱟ -ᱼ ᱵᱚᱥᱛᱟ ᱛᱮ ᱦᱩᱲᱩ ᱠᱚ ᱯᱚᱨᱟᱹᱣ ᱠᱟᱛᱮᱜ ᱟᱹᱜᱩᱭ ᱦᱩᱭᱩᱜ ᱠᱟᱱᱟ ᱾ ᱮᱠᱟᱞᱛᱮ ᱢᱟᱱᱮᱜ ᱩᱸᱜ ᱟᱫᱚᱡᱼᱩᱸᱜ ᱾ ᱛᱟᱨᱫᱚ ᱩᱱᱟᱹᱜ ᱫᱚ ᱢᱟᱱᱮ ᱵᱟ-ᱠᱚ ᱡᱷᱟᱢᱮᱞᱟᱜ ᱠᱟᱱᱟ ᱵᱟᱠᱷᱟᱱ ᱚᱲᱟᱜ ᱛᱮ ᱵᱩᱥᱩᱵ ᱵᱮᱱ ᱟᱹᱜᱩᱭᱟ ᱟᱨᱦᱚᱸ ᱵᱮᱱ ᱫᱟᱞ ᱦᱚᱪᱚᱭᱟ ᱦᱮᱸ ᱛᱟᱞᱦᱮ ᱟᱨᱦᱚᱸ ᱠᱟᱹᱴᱤᱡ ᱴᱮᱠ ᱡᱷᱚᱠ ᱜᱮᱠᱚ ᱵᱩᱡᱷᱟᱹᱣ ᱮᱫᱟ ᱚᱱᱟᱛᱮ ᱦᱮᱸ ᱵᱩᱥᱩᱵ ᱠᱚᱫᱚ ᱵᱟᱝ ᱠᱚ ᱟᱹᱜᱩᱭᱮᱫᱟ ᱠᱚ ᱾ ᱟᱨ ᱡᱟᱦᱟᱸᱭ ᱠᱚᱨᱮᱱ ᱰᱟᱹᱝᱨᱤ ᱠᱚᱸᱦᱚᱸ ᱦᱮᱱᱟᱜ ᱠᱚᱣᱟ ᱩᱱᱠᱩ ᱫᱚ ᱩᱱᱠᱩ ᱴᱩᱠᱩ ᱠᱚ ᱟᱹᱜᱩᱭ ᱫᱟᱠᱚ ᱚᱲᱟᱜ ᱛᱮ ᱵᱩᱥᱩᱵ ᱾ ᱠᱚᱸᱜ, ᱦᱮᱸ ᱚᱱᱟ ᱠᱷᱟᱹᱛᱤᱨ ᱛᱮ ᱟᱫᱚ ᱱᱮᱛᱟᱨ ᱫᱚ ᱮᱸ ᱵᱩᱥᱩᱵ ᱳᱫ ᱠᱩᱫᱚ ᱟᱞᱮ ᱥᱮᱫ ᱫᱚ ᱪᱟᱵᱟ ᱞᱮᱠᱟ ᱜᱮ ᱾
ᱦᱮᱸ ᱮᱠᱷᱚᱱ ᱫᱚ ᱱᱟᱸᱦᱜ ᱱᱚᱜ-ᱚᱭ ᱜᱟᱹᱰᱤ ᱠᱩ ᱠᱚ ᱨᱚᱦᱚᱭ ᱠᱷᱚᱱ ᱦᱚᱸ ᱥᱤ ᱠᱷᱚᱱ ᱥᱮ ᱚᱱᱟ ᱨᱚᱦᱚᱭ ᱠᱷᱚᱱ ᱥᱮ ᱤᱨ ᱠᱷᱚᱱ ᱦᱚᱸ ᱥᱮ ᱫᱟᱞ ᱠᱷᱚᱱ ᱦᱚᱸ ᱡᱚᱛᱚ ᱜᱮ ᱜᱟᱹᱰᱤᱭ ᱠᱟᱱᱟ ᱾ ᱛᱟᱞᱦᱮ ᱠᱷᱟᱱ ᱩᱱᱟᱹᱜ ᱦᱚᱸ ᱚᱲᱟᱜ ᱠᱚᱨᱮ ᱱᱟᱜ ᱵᱩᱥᱩᱵ ᱠᱚᱦᱚᱸ ᱵᱟᱠᱚ ᱟᱹᱜᱩᱭ ᱜᱮᱭᱟ
ᱦᱮᱸᱦ------------᱾
ᱟᱨ ᱠᱷᱮᱛ ᱠᱚᱨᱮᱱᱟᱜ ᱜᱮ ᱜᱷᱩᱥᱤ ᱚᱸᱰᱮ ᱜᱮᱠᱩ ᱫᱟᱞ ᱪᱚᱭᱫᱟ ᱚᱸᱰᱮ ᱜᱮ ᱱᱟᱦᱟᱸᱜ ᱛᱮᱦᱮᱱ ᱠᱟᱱᱟ ᱾ ᱛᱟᱞᱦᱮ ᱩᱱᱟᱹᱜ ᱦᱚᱸ ᱚᱱᱟ ᱵᱩᱥᱩᱵ ᱠᱚᱫᱚ ᱦᱟᱸᱜ ᱩᱜ ᱠᱚᱫᱚ ᱱᱟᱸᱦᱜ ᱵᱟᱝ ᱧᱟᱢᱚᱜ ᱠᱟᱱᱟ
ᱷᱮᱸᱦ ᱦᱮᱸ-ᱦᱮᱸ ᱾
ᱛᱟᱦᱞᱮ ᱠᱷᱟᱱ ᱡᱟᱦᱟᱸᱱᱟᱜ ᱩᱱᱠᱩ ᱠᱟᱹᱴᱤᱡ ᱥᱮᱸᱜᱮᱡ ᱥᱮ ᱛᱟᱹᱭᱚᱢ ᱠᱟᱱ ᱜᱮ ᱩᱱᱠᱩ ᱫᱚ ᱱᱟᱜ ᱵᱩᱥᱩᱵ ᱠᱚᱫᱚ ᱠᱚ ᱟᱹᱜᱩᱭᱮᱜ ᱜᱮᱭᱟ ᱚᱲᱟ-ᱜ ᱠᱚᱨᱮ ᱜᱮᱠᱚ ᱫᱟᱞ ᱮᱫᱟ ᱾ ᱛᱟᱦᱞᱮ ᱠᱷᱟᱱ ᱚᱱᱟ ᱠᱚ ᱜᱮ ᱥ-ᱮᱜ ᱠᱟᱹᱴᱤᱡ ᱫᱚ ᱧᱟᱢᱚᱜ ᱠᱟᱱᱟ ᱢᱤᱫᱽ ᱵᱟᱨᱭᱟ ᱾ ᱦᱟᱠᱩ ᱜᱮ ᱟᱹᱜᱩ ᱠᱟᱛᱮᱜ ᱠᱟᱹᱴᱤᱡ ᱨᱟᱯᱟᱜ ᱡᱚᱢ ᱠᱟᱛᱮᱜ ᱡᱚᱢ ᱦᱩᱭᱩ-ᱜ ᱠᱟᱱᱟ ᱾
ᱪᱷᱟ----ᱟ ᱯᱟᱦᱴᱟ ᱟᱹᱰᱤ ᱞᱟᱦᱟᱸ ᱧᱚᱜ ᱜᱮ ᱡᱚᱢ ᱦᱩᱭ ᱠᱟᱱᱟ ᱵᱩᱥᱩᱵ ᱩᱫ ᱠᱚᱫᱚᱸ ᱦᱮᱸ ᱟᱹᱰᱤ ᱡᱟᱹᱥᱛᱤ ᱜᱮ ᱥᱤᱵᱤᱞ ᱫᱚ ᱥᱤᱵᱤᱞᱟ ᱦᱮᱸ ᱾ ᱛᱟᱞᱦᱮ ᱱᱮᱛᱟᱨ ᱫᱚ ᱵᱟᱝ ᱧᱟᱢᱚᱜ ᱠᱟᱱᱟ ᱦᱩᱸ, ᱛᱟᱞᱦᱮ ᱜᱚᱝᱠᱮ ᱟᱯᱮ ᱫᱚ ᱰᱟᱹᱝᱨᱤ ᱢᱮᱨᱚᱢ ᱠᱚᱫᱚ ᱛᱤᱱᱟᱹᱜ ᱡᱟᱹᱥᱛᱤ ᱦᱮᱱᱟᱜ ᱠᱚᱣᱟ? ᱚᱣᱟᱜ ᱱᱚᱝᱠᱟ ᱠᱷᱮᱛ ᱠᱚᱫᱚ ᱰᱟᱹᱝᱨᱤ ᱢᱮᱨᱚᱢ ᱰᱟᱹᱝᱨᱤ ᱠᱚᱛᱮ ᱜᱮ ᱯᱮ ᱥᱤᱭᱟ ᱥᱮ ᱱᱚᱠᱟ ᱴᱨᱟᱠᱴᱟᱨ ᱠᱚᱛᱮ ᱜᱮ ᱯᱮ ᱥᱤ ᱦᱪᱚᱭᱮᱜ-ᱟ?
ᱯᱷᱩᱞ, ᱡᱟᱦᱟᱸᱱ ᱠᱚᱣᱟᱜ ᱠᱟᱹᱣᱰᱤ ᱠᱚ ᱾ ᱥᱮ ᱯᱩᱭᱥᱟᱹ ᱠᱚ ᱢᱮᱱᱟᱜ ᱛᱟᱠᱚᱣᱟ ᱩᱱᱠᱩ ᱠᱚᱫᱚ ᱟᱸᱜ ᱜᱟᱹᱰᱤ ᱠᱚᱛᱮᱜᱮ ᱠᱚ ᱴᱟᱠᱴᱚᱨ ᱠᱚᱛᱮᱜᱮ ᱠᱚ ᱥᱤ ᱦᱪᱚᱭᱱᱟ ᱵᱟᱝᱠᱷᱟᱱ ᱱᱟᱦᱮᱞ ᱠᱚᱛᱮ ᱜᱮ ᱠᱩ ᱥᱤ ᱚᱪᱚᱭᱱᱟ ᱟᱨ ᱦᱚᱸᱭ ᱡᱮ ᱵᱟᱭ ᱫᱟᱜ ᱫᱟᱭ ᱱᱟᱦᱮᱞ ᱛᱮ ᱵᱮᱱ ᱥᱤ ᱪᱚᱭᱟ ᱦᱟᱸᱜ ᱱᱟᱦᱮᱞ ᱛᱮ ᱥᱤ ᱪᱚᱭᱟ ᱢᱤᱫ ᱫᱤᱱ ᱯᱟᱲᱟᱜᱟ ᱟᱨᱚ ᱱᱟᱜ ᱜᱷᱟᱥ ᱠᱚ ᱜᱩᱡᱩᱜᱼᱟ ᱛᱟᱨᱯᱚᱨᱮ ᱟᱨ ᱵᱤᱫ ᱫᱷᱟᱣ ᱵᱮᱱ ᱞᱚᱥᱚᱫᱟ ᱚᱱᱟ ᱥᱟᱶᱛᱮ ᱫᱟᱞ ᱢᱟ ᱪᱟᱵᱟ ᱤᱫᱤᱜ ᱠᱟᱱ ᱜᱮ ᱛᱟᱞᱦᱮ ᱜᱟᱹᱰᱤ ᱛᱮᱜᱮ ᱱᱟᱜ ᱢᱤᱫ ᱫᱤᱱ ᱨᱮᱜᱮ ᱡᱚᱛᱚ ᱱᱟᱜ ᱥᱤ ᱥᱮ ᱞᱚᱥᱚᱫ ᱯᱟᱲᱟᱜ ᱡᱚᱛᱚᱱᱟ-ᱜ ᱦᱩᱭᱩᱜ ᱠᱟᱱᱟ ᱾
ᱦᱮᱸᱦ----᱾ ᱛᱟᱞᱦᱮ ᱟᱞᱮ ᱥᱮᱫ ᱫᱚ ᱜᱚᱝᱠᱮ ᱮᱸᱷ-ᱦ
ᱟᱲᱮ ᱞᱟᱜ ᱠᱚᱦᱚᱸ ᱩᱱᱟᱹᱜ ᱵᱟᱝ ᱦᱩᱭᱩᱜ ᱠᱟᱱᱟ ᱡᱮ ᱥᱮᱫᱟᱭ ᱫᱚ ᱦᱟᱸᱜ ᱟᱲᱮ ᱞᱟᱜ ᱠᱚ ᱦᱮᱞᱟᱣ ᱦᱩᱭᱩᱜ ᱠᱟᱱ ᱛᱟᱦᱮᱱᱟ ᱠᱟᱴᱤᱱ ᱦᱩᱰᱤᱝ ᱧᱚᱜ ᱛᱟᱦᱮᱸ ᱞᱮᱱᱟ ᱟᱨ ᱮᱠᱷᱚᱱ ᱫᱚ ᱱᱟᱦᱟᱜ ᱜᱟᱰᱤ ᱠᱚᱛᱮ ᱜᱮ ᱱᱟᱲᱮᱹ ᱠᱚ ᱞᱟᱜᱚᱜ ᱠᱟᱱᱟ ᱾
ᱦᱮᱸ-ᱦᱮᱸ ᱾ ᱦᱮᱸ ᱛᱟᱨᱯᱚᱨᱮ ᱟᱞᱮ ᱥᱮᱫ ᱫᱚ ᱦᱮᱸ ᱱᱩᱠᱩ ᱰᱟᱹᱝᱨᱤ ᱢᱮᱨᱚᱢ ᱠᱚᱫᱚ ᱠᱚ ᱠᱚᱢ ᱟᱠᱟᱱᱟ ᱟᱹᱰᱤ, ᱠᱚᱢ ᱦᱚᱲ ᱨᱮᱱ ᱜᱮ ᱦᱮᱱᱟᱹᱜ ᱠᱚᱣᱟ ᱛᱟᱞᱦᱮ ᱰᱟᱝᱨᱤ ᱢᱮᱨᱚᱢ ᱠᱚ ᱛᱟᱦᱮᱸ ᱞᱮᱱᱠᱷᱟᱱ ᱜᱩᱯᱤ ᱪᱟᱞᱟᱜ ᱵᱮᱱ ᱥᱮ ᱪᱟᱹᱰᱭᱟᱹ ᱦᱚᱴᱚ ᱠᱟᱠᱤᱱ ᱵᱮᱱ ᱦᱮᱸ ᱛᱟᱞᱦᱮ ᱥᱚᱢᱚᱭ ᱩᱰᱩᱠ ᱦᱩᱭᱩ-ᱜ ᱠᱟᱱᱟ ᱡᱟᱦᱟᱸ ᱦᱟᱭ ᱠᱚᱢ ᱦᱚᱲ ᱠᱟᱱᱟ ᱠᱚ ᱛᱟᱞᱦᱮᱸ, ᱩᱱᱠᱩ ᱫᱚ ᱱᱩᱠᱩ ᱵᱟᱝ ᱠᱚ ᱧᱮᱞ ᱫᱟᱲᱮᱭ ᱟᱠᱚ ᱠᱟᱱᱟ ᱮᱴᱟᱜ ᱥᱮᱫ ᱠᱟᱹᱢᱤ ᱠᱚ ᱪᱟᱞᱟᱜ-ᱟ ᱥᱮ ᱱᱩᱠᱩ ᱠᱚ ᱧᱮᱞ ᱠᱚᱣᱟ ᱦᱮᱸ ᱚᱱᱟ ᱞᱟᱹᱜᱤᱫ ᱛᱮᱦᱚᱸ ᱚ ᱩᱱᱟᱹᱜ ᱫᱚ ᱟᱨᱠᱤ ᱵᱟᱝᱠᱚ ᱫᱚᱦᱚᱭᱮᱫ ᱠᱚᱣᱟ ᱰᱟᱝᱨᱤ ᱢᱮᱨᱚᱢ ᱠᱚᱦᱚᱸ᱾
ᱦᱳᱭ᱾
ᱦᱳᱭ ᱮᱠᱷᱚᱱ ᱫᱚ ᱱᱟᱦᱟᱹᱜ ᱡᱚᱛᱚ ᱦᱟᱸᱜ ᱟᱛᱳ ᱚᱲᱟᱹᱜ ᱠᱷᱚᱱ ᱫᱚ ᱦᱚ ᱵᱟᱡᱟᱨ ᱥᱮᱱ ᱜᱮ ᱠᱚ ᱪᱟᱞᱟᱜ ᱠᱟᱱᱟ᱾ ᱟᱨ ᱰᱟᱝᱨᱤ ᱢᱮᱨᱚᱢ ᱦᱚᱸ ᱵᱟᱝᱹᱠᱩ ᱫᱚᱦᱚᱭᱮᱫ ᱠᱚᱣᱟᱹ
ᱦᱮᱸ
ᱵᱟᱨᱦᱮ ᱠᱟᱹᱢᱤ ᱠᱚ ᱪᱟᱞᱟᱜ ᱠᱟᱱᱟ ᱠᱟᱹᱣᱰᱤ ᱥᱮ ᱯᱩᱭᱥᱟᱹᱭ ᱫᱟᱠᱚ ᱦᱟᱸᱜ᱾ ᱛᱟᱦᱚᱞᱮ ᱵᱟᱡᱟᱨ ᱠᱚᱨᱮᱱ ᱜᱮ ᱱᱟᱹᱜ ᱚᱲᱟᱜ ᱠᱚᱠᱚᱸ ᱵᱮᱱᱟᱣᱟ ᱦᱟᱸᱜ ᱾
ᱦᱮᱸ ᱦᱮᱸ ᱦᱮᱸ ᱵᱟᱡᱟᱨ ᱛᱮᱜᱮ ᱟᱹᱰᱤ ᱡᱟᱹᱥᱛᱤ ᱠᱚ ᱪᱟᱞᱟᱣ ᱫᱚᱠᱚ ᱪᱟᱞᱟᱜ ᱠᱟᱱᱟ ᱦᱮᱸ
ᱦᱳᱭ ᱟᱞᱮ ᱥᱮᱱ ᱦᱚᱸ ᱱᱟᱦᱟᱹᱜ ᱱᱚᱜᱭ ᱦᱮᱡ ᱟᱠᱟᱱ ᱜᱮᱭᱟ, ᱟᱹᱛᱩ ᱟᱨ ᱟᱨ ᱵᱟᱨᱭᱟ ᱯᱩᱱ ᱢᱚᱬᱮ ᱜᱚᱴᱮᱱ ᱚᱲᱟᱜ ᱠᱩ ᱢᱮᱱᱟᱜ-ᱟ ᱩᱱᱠᱩᱹᱜᱤ ᱟᱞᱮ ᱠᱚᱜᱮ ᱦᱟᱸᱜ ᱢᱮᱱᱟᱹᱜ ᱞᱮᱭᱟ, ᱵᱟᱝ ᱠᱷᱟᱱ ᱫᱚ ᱦᱟᱸᱜ ᱡᱚᱛᱚ ᱵᱟᱡᱟᱨ ᱥᱮᱫ ᱜᱮᱠᱚ ᱪᱟᱞᱟᱣ ᱤᱫᱤᱜ ᱠᱟᱱᱟ᱾
ᱦᱮᱸ ᱦᱮᱸ ᱛᱟᱦᱚᱞᱮ ᱛᱟᱦᱚᱞᱮ ᱜᱚᱝᱠᱮ ᱟᱯᱮ ᱥᱮᱫ ᱯᱚᱨᱚᱵᱽ ᱯᱟᱹᱞᱤ ᱠᱚ ᱪᱮᱫ ᱞᱮᱠᱟ ᱦᱩᱭᱩᱜ-ᱟ ᱱᱚᱝᱠᱟ ᱵᱟᱦᱟ ᱢᱟᱜ ᱢᱚᱬᱮ ᱠᱚ? ᱦᱮᱸ ᱦᱩᱭᱩᱜ ᱜᱮᱭᱟ ᱥᱮ ᱵᱟᱝ
ᱦᱳᱭ ᱢᱟᱜ ᱢᱚᱬᱮ ᱠᱚᱫᱚ ᱦᱩᱭᱩᱜ ᱛᱟᱦᱮᱱᱟ ᱩᱱᱟᱹᱜ ᱦᱚᱸ ᱵᱟᱝ ᱦᱩᱭᱩᱜ ᱛᱟᱦᱮᱱᱟ᱾ ᱟᱨ ᱥᱚᱨᱦᱟᱭ ᱠᱚ ᱥᱮ ᱵᱟᱦᱟ ᱠᱚ ᱚᱱᱟ ᱠᱚᱫᱚ ᱦᱩᱭ ᱵᱟᱲᱟᱜ ᱠᱟᱱ ᱜᱮᱭᱟ᱾ ᱟᱸ ᱢᱟᱜ ᱢᱚᱬᱮ ᱠᱚ ᱦᱩᱭ ᱵᱟᱲᱟᱜ ᱛᱟᱦᱮᱱᱟ ᱠᱟᱹᱴᱤᱡ ᱡᱮᱞᱮᱧ ᱧᱚᱜ, ᱪᱟᱞᱟᱜ ᱦᱩᱭᱩᱜ ᱛᱟᱦᱮᱱᱟ ᱟᱞᱮ ᱴᱷᱮᱱ ᱫᱚ ᱩᱱᱟᱹᱜ ᱟᱞᱮ ᱫᱚ ᱱᱟᱜ ᱫᱤᱠᱩ ᱢᱮᱥᱟᱞ ᱢᱮᱱᱟᱜ ᱞᱮᱭᱟ ᱛᱟᱦᱚᱞᱮ ᱠᱷᱟᱱ ᱩᱱᱟᱹᱜ ᱫᱚ ᱚᱭ ᱞᱤᱧ ᱞᱟᱹᱭ ᱠᱮᱫ ᱡᱮ ᱵᱟᱨᱭᱟ ᱯᱮᱭᱟ ᱦᱟᱸᱜ ᱚᱲᱟᱜ ᱠᱚ ᱢᱮᱱᱟᱜ-ᱟ᱾ ᱩᱱᱟᱹᱜ ᱜᱟᱱ ᱫᱚ ᱵᱟᱹᱱᱩᱜ-ᱟ᱾ ᱛᱟᱦᱚᱞᱮ ᱚᱱᱟ ᱨᱮᱜᱮ ᱚᱱᱟ ᱛᱟᱞᱟ ᱨᱮᱜᱮ ᱞᱮ ᱨᱟᱹᱥᱠᱟᱹ ᱧᱚᱜᱟ ᱦᱟᱸᱜ ᱠᱟᱹᱴᱤᱡ, ᱥᱚᱨᱦᱟᱭ ᱜᱟᱱ ᱥᱮ ᱵᱟᱦᱟ ᱜᱟᱱ
ᱚᱸ ᱟᱪᱪᱷᱟ ᱪᱷᱟ᱾ ᱦᱮᱸ ᱛᱟᱦᱚᱞᱮ ᱜᱚᱢᱠᱮ ᱠᱷᱩᱱᱴᱟᱹᱣ ᱠᱚᱫᱚ ᱦᱩᱭᱩᱜ ᱦᱩᱭᱩᱜ ᱜᱮᱭᱟ ᱥᱮ ᱵᱟᱝ? ᱵᱟᱠᱷᱟᱱ ᱟᱹᱰᱤ ᱡᱟᱭᱜᱟ ᱨᱮᱞᱮᱧ ᱟᱸᱡᱚᱢ ᱟᱠᱟᱫᱟ ᱱᱚᱝᱠᱟ ᱥᱚᱨᱦᱟᱭ ᱫᱚ ᱦᱩᱭᱩᱜ-ᱟ, ᱯᱚᱨᱚᱵᱽ ᱫᱚ ᱮᱸ ᱠᱤᱱᱛᱩ ᱠᱷᱩᱱᱴᱟᱹᱣ ᱫᱚ ᱵᱟᱝ ᱠᱚ ᱠᱷᱩᱱᱴᱟᱹᱣ ᱠᱚᱣᱟ ᱦᱮᱸ ᱛᱟᱦᱚᱞᱮ ᱟᱯᱮ ᱥᱮᱫ
ᱦᱳᱭ ᱟᱞᱮ ᱥᱮᱱ ᱦᱚᱸ ᱳᱭ ᱠᱷᱩᱱᱴᱟᱹᱣ ᱠᱚ ᱛᱟᱦᱮᱱ ᱜᱮᱭᱟᱞᱮ᱾
ᱰᱟᱝᱨᱤ ᱛᱚᱞ ᱠᱟᱛᱮᱜ ᱥᱮ ᱠᱷᱩᱱᱴᱟᱹᱣ ᱨᱮ ᱥᱮ ᱩᱱᱤᱭᱟᱜ ᱪᱟᱨ ᱯᱩᱭᱥᱟᱹ ᱨᱮ ᱱᱮᱞᱟ ᱠᱟᱛᱮ, ᱥᱮ ᱴᱤᱱ ᱥᱮ ᱛᱷᱟᱹᱨᱤ ᱨᱩ ᱠᱟᱛᱮᱜ ᱥᱮ ᱛᱩᱢᱫᱟᱹᱜ ᱴᱟᱢᱟᱠ ᱡᱟᱦᱟᱱᱟᱜ ᱢᱤᱫ ᱢᱤᱫᱴᱮᱱ ᱜᱮ ᱚᱱᱟ ᱠᱚ ᱨᱩ ᱠᱟᱛᱮ ᱞᱮ ᱨᱟᱹᱥᱠᱟᱹ ᱵᱟᱲᱟᱭ ᱛᱟᱦᱮᱱ ᱜᱮᱭᱟ᱾
ᱦᱮᱸ᱾
ᱟᱨ ᱦᱟᱱ ᱢᱤᱫ ᱫᱷᱟᱱ ᱜᱮ ᱦᱟᱸᱜ ᱦᱤᱡᱩᱜᱼᱟ ᱥᱮ ᱵᱟᱦᱟ ᱠᱟᱱ ᱥᱚᱨᱦᱟᱭ ᱠᱟᱱ᱾ ᱚᱱᱟ ᱨᱮᱜᱮ ᱨᱟᱹᱥᱠᱟᱹ ᱫᱚ ᱱᱟᱦᱥᱜ ᱦᱩᱭᱩᱜ ᱛᱟᱦᱮᱸᱱᱟ᱾
ᱦᱮᱸ ᱛᱟᱯᱚᱨ ᱟᱞᱮ ᱴᱷᱮᱱ ᱦᱚᱸ ᱜᱚᱝᱠᱮ ᱰᱟᱹᱝᱨᱤ ᱠᱷᱩᱱᱴᱟᱹᱣ ᱠᱚᱫᱚ ᱦᱮᱸ ᱦᱩᱭ ᱫᱚ ᱦᱩᱭᱩᱜ ᱜᱮᱭᱟ᱾ ᱮᱸ ᱛᱟᱨᱯᱚᱨ ᱞᱟᱦᱟᱛᱮ ᱡᱟᱦᱟᱸᱞᱮ ᱛᱚᱞᱮᱫ ᱠᱚ ᱛᱟᱦᱮᱸᱱᱟ ᱮᱸᱜ ᱚᱱᱠᱟ ᱞᱮᱠᱟ ᱫᱚ ᱱᱮᱛᱟᱨ ᱫᱚ ᱢᱟᱱᱮ ᱦᱚᱲ ᱠᱚᱨᱮᱱ ᱰᱝᱨᱤ ᱠᱚᱦᱚᱸ ᱵᱟᱹᱱᱩᱜ ᱠᱚᱣᱟ ᱛᱟᱯᱚᱨ ᱦᱮᱸ ᱟᱞᱮᱭᱟᱜ ᱨᱟᱥᱛᱟ ᱠᱚ ᱠᱚ ᱯᱤᱫ ᱨᱳᱰ ᱠᱮᱫᱟ ᱰᱷᱟᱹᱞᱟᱹᱭ ᱨᱳᱰ ᱠᱮᱫᱟ, ᱛᱟᱞᱦᱮ ᱛᱚᱞ ᱨᱮᱱᱟᱜ ᱮᱸ ᱡᱟᱭᱜᱟ ᱠᱚᱦᱚᱸ ᱦᱩᱰᱤᱧ ᱮᱱᱟ᱾ ᱛᱟᱞᱦᱮ ᱟᱫᱚ ᱚᱠᱟᱨᱮᱢ ᱛᱚᱞ ᱠᱚᱣᱟ ᱞᱟᱦᱟ ᱛᱮᱫᱚ ᱱᱚᱝᱠᱟ ᱦᱮᱸ ᱨᱟᱥᱛᱟ ᱨᱟᱥᱛᱟ ᱛᱮ ᱛᱚᱞ ᱤᱫᱤ ᱠᱚ ᱦᱩᱭᱩᱜ ᱠᱟᱱ ᱛᱟᱦᱮᱸᱱᱟ ᱪᱮᱛᱟᱱ ᱠᱩᱞᱦᱤ ᱠᱷᱚᱱᱟᱜ ᱞᱟᱛᱟᱨ ᱠᱩᱞᱦᱤ᱾ ᱮᱸᱫ ᱱᱤᱛᱳᱜ ᱫᱚ ᱟᱨᱦᱚᱸ ᱦᱟᱱᱮ ᱚᱱᱠᱟ ᱩᱸ ᱜᱚᱰᱟ ᱠᱚᱨᱮᱫ ᱠᱤᱢᱵᱟ ᱱᱚᱝᱠᱟ ᱠᱷᱮᱛ ᱠᱚᱨᱮ ᱡᱟᱦᱟᱸ ᱵᱟᱠᱚ ᱨᱚᱦᱚᱭ ᱠᱟᱫᱟ ᱚᱱᱟ ᱚᱱᱟ ᱠᱚᱨᱮ ᱠᱟᱞᱮ ᱛᱚᱞ ᱵᱟᱲᱟᱭᱮᱫ ᱠᱚᱣᱟ᱾
ᱦᱳᱭ᱾
ᱦᱳᱭ᱾
ᱚᱱᱠᱟᱜᱮ ᱵᱟᱵᱮᱱ ᱨᱟᱹᱥᱠᱟᱹ ᱞᱮᱠᱟᱱ ᱦᱚᱸ ᱵᱟᱝ ᱦᱩᱭᱩᱜᱼᱟ᱾ ᱟᱨ ᱟᱨ ᱦᱟᱱ ᱩᱱᱟᱹᱜ ᱴᱩᱰᱫᱟᱹᱜ ᱥᱮ ᱴᱟᱢᱟᱠ ᱠᱚᱫᱚ ᱱᱟᱦᱟᱜ ᱨᱩ ᱵᱟᱲᱟ ᱫᱚ ᱵᱟᱲᱟᱭ ᱢᱮᱱᱟᱜᱼᱟ ᱟᱫᱚ ᱛᱩᱢ ᱛᱩᱢᱫᱟᱹᱜ ᱠᱚᱫᱚ ᱱᱟᱦᱟᱜ ᱵᱟᱹᱱᱩᱜᱼᱟ ᱩᱱᱟᱹᱜ᱾
ᱦᱮᱸ ᱦᱮᱸ ᱦᱮᱸ᱾
ᱚᱱᱟᱜᱮ ᱨᱩ ᱵᱟᱲᱟ ᱱᱟᱦᱜ ᱠᱟᱹᱴᱤᱡ ᱥᱮᱬᱟ ᱦᱩᱭᱩᱜ ᱠᱟᱱᱟ᱾ ᱟᱨ ᱵᱟᱵᱮᱱ ᱥᱮᱬᱟ ᱞᱮᱠᱷᱟᱱ ᱦᱚᱸ ᱟᱨ ᱮᱠᱷᱚᱱ ᱫᱚ ᱱᱦᱟᱜ ᱡᱚᱛᱚ ᱥᱮ ᱵᱟᱯᱞᱟ ᱠᱟᱱ ᱥᱮᱱᱱ ᱡᱟᱦᱟᱱ ᱚᱲᱟᱜ ᱠᱟᱱ ᱜᱮᱭᱟ ᱠᱚ ᱰᱤᱡᱮ ᱠᱚ ᱠᱚᱨᱟᱣᱮᱫᱼᱟᱺ